ᱦᱮᱞᱳ ᱦᱚᱸ ᱜᱚᱢᱠᱮ ᱨᱚᱲ ᱦᱚᱸ ᱟᱸᱡᱚᱢᱚᱜ ᱠᱟᱱ ᱜᱮᱭᱟᱸ ᱟᱸᱡᱚᱢ ᱫᱚ,
ᱟᱪᱪᱷᱟ ᱦᱟᱸ ᱟᱨ ᱜᱚᱝᱠᱮ ᱛᱟᱦᱚᱞᱮ, ᱮᱸᱻ ᱪᱮᱫ ᱞᱮᱠᱟ ᱦᱮᱱᱟᱜ ᱠᱟᱜ ᱵᱤᱱᱟ ᱟᱨ ᱥᱟᱶᱛᱮ ᱚᱲᱟᱜ ᱦᱚᱲ ᱠᱚ ᱪᱮᱫ ᱞᱮᱠᱟ ᱦᱮᱱᱟᱜ ᱠᱚ,
ᱦᱳᱭ ᱜᱚᱢᱠᱮ ᱦᱟᱸᱜ ᱟᱹᱰᱤ ᱢᱟᱱᱮ ᱨᱩᱣᱟᱹᱜ ᱠᱟᱱᱟ ᱞᱤᱧ ᱟᱹᱞᱤᱧ ᱫᱚ ᱦᱟᱸᱜ ᱟᱫᱚ, ᱦᱚᱞᱟ ᱢᱟᱸᱫᱮᱨ ᱨᱮᱜᱮ ᱦᱟᱸᱜ ᱢᱟᱱᱮ ᱱᱟᱯᱟᱭ ᱵᱟᱲᱟ ᱠᱟᱱᱟ ᱞᱤᱧ ᱦᱟᱥᱯᱟᱛᱟᱞ ᱨᱮ ᱵᱷᱚᱨᱛᱤ ᱞᱤᱧ ᱛᱟᱦᱮᱸ ᱠᱟᱱᱟ ᱢᱟᱱᱮ, ᱱᱚᱝᱠᱟ ᱫᱟᱜ ᱡᱟᱹᱲᱤ ᱠᱷᱟᱹᱛᱤᱨ ᱛᱮ, ᱱᱚᱝᱠᱟ ᱠᱷᱩᱜ ᱢᱟᱸᱫᱟ ᱠᱷᱟᱹᱛᱤᱨ ᱛᱮ ᱫᱚᱢᱮ ᱦᱟᱸᱜ ᱞᱟᱡ ᱦᱟᱹᱥᱩ ᱭᱮᱫ ᱞᱤᱧ, ᱛᱟᱦᱮᱸᱜᱼᱟ ᱟᱫᱚ ᱦᱟᱸᱜ ᱱᱚᱜᱼᱚᱭ ᱰᱟᱠᱛᱟᱨ ᱠᱚᱴᱷᱮᱱ ᱧᱮᱞ ᱵᱟᱲᱟ ᱦᱩᱭᱱᱟ ᱟᱫᱚ ᱾ ᱱᱚᱝᱠᱟ ᱢᱟᱱᱮ ᱡᱚᱢ ᱠᱚᱨᱮᱱᱟᱜ ᱥᱚᱢᱚᱥᱥᱟ ᱠᱚ ᱛᱟᱦᱮᱸ ᱠᱟᱱᱟ, ᱜᱮᱥ ᱠᱚ ᱛᱟᱦᱮᱸ ᱠᱟᱱᱟ ᱛᱚ ᱚᱱᱟ ᱠᱷᱟᱹᱛᱤᱨ ᱛᱮ ᱞᱟᱡ ᱠᱚ ᱦᱟᱹᱥᱩᱭᱮᱫ ᱞᱤᱧ ᱛᱟᱦᱮᱸᱭᱟ, ᱟᱫᱚ ᱦᱟᱸᱜ ᱨᱟᱱ ᱠᱚᱠᱚ ᱮᱢ ᱠᱟᱜ ᱞᱤᱧᱟᱹ ᱱᱚᱜᱼᱚᱭ ᱱᱤᱛᱚᱜ ᱫᱚ ᱦᱟᱸᱜ ᱱᱟᱯᱟᱭ ᱵᱟᱲᱟ ᱧᱚᱜ ᱜᱮ ᱢᱮᱱᱟᱜ ᱠᱟᱜ ᱞᱤᱧᱟᱹ᱾
ᱚᱼ ᱦᱳᱭ ᱦᱳᱭ ᱦᱳᱭ ᱟᱫᱚ ᱚᱱᱟᱜᱮ ᱱᱟᱯᱟᱭᱚᱜ ᱱᱟᱯᱟᱭ ᱧᱚᱜ ᱠᱟᱱᱟ ᱯᱮ ᱚᱱᱟᱜᱮ, ᱟᱹᱰᱤ ᱱᱟᱯᱟᱭ᱾ ᱟᱨ ᱵᱟᱝᱠᱷᱟᱱ ᱱᱤᱛᱚᱜ ᱱᱤᱭᱟᱹ ᱚᱠᱛᱚᱨᱮ ᱚᱱᱠᱟ ᱨᱩᱣᱟᱹ ᱦᱟᱹᱥᱩ ᱵᱟᱲᱟ ᱞᱮᱱᱠᱷᱟᱱ ᱟᱹᱰᱤ, ᱠᱚᱥᱴᱚ ᱦᱮᱱᱟᱜᱼᱟ, ᱪᱮᱫᱟᱜ ᱥᱮ ᱫᱟᱜ ᱡᱟᱹᱯᱩᱫ ᱫᱤᱱ ᱫᱚᱥᱮ
ᱦᱳᱭ ᱦᱳᱭ ᱟᱨᱼᱼ ᱜᱚᱢᱠᱮ
ᱟᱵᱮᱱ ᱜᱮ ᱪᱮᱫ ᱠᱚᱵᱮᱱ ᱠᱟᱹᱢᱤ ᱵᱟᱲᱟᱭᱮᱫᱼᱟ?
ᱟᱹᱞᱤᱧ ᱦᱚᱸ ᱚᱱᱠᱟ ᱫᱚ ᱦᱟᱸᱜ ᱠᱟᱹᱢᱤ ᱫᱚ ᱪᱮᱫ ᱦᱚᱸ ᱵᱟᱹᱞᱤᱧ ᱠᱟᱹᱢᱤ ᱠᱟᱱᱟ, ᱱᱤᱛᱚᱜ ᱫᱚ ᱫᱟᱠᱟ ᱠᱚᱞᱤᱧ ᱡᱚᱢ ᱵᱟᱲᱟ ᱠᱟᱛᱮᱜ ᱱᱚᱜᱼᱚᱭ ᱦᱟᱸᱜ ᱚᱲᱟᱜ ᱵᱷᱤᱛᱤᱨ ᱥᱮᱫ ᱨᱮᱜᱮ ᱵᱚᱞᱚ ᱠᱟᱛᱮᱫ ᱦᱟᱜ ᱠᱟᱹᱴᱤᱡ ᱟᱨᱟᱢ ᱟᱠᱟᱜ ᱟᱞᱤᱧ ᱾
ᱟᱨ ᱠᱟᱹᱢᱤ ᱠᱚᱦᱚᱸ ᱵᱟᱹᱱᱩᱜ ᱟᱠᱟᱫ ᱟᱥᱮ, ᱵᱟᱠᱷᱟᱱ ᱪᱮᱫ ᱵᱤᱱ ᱠᱟᱹᱢᱤᱭᱟ ᱚᱱᱟ ᱦᱚᱛᱤᱨ ᱛᱮ ᱟᱨᱟᱢ ᱵᱟᱲᱟ ᱟᱠᱟᱜ ᱟᱞᱤᱧ, ᱟᱫᱚ ᱟᱹᱵᱤᱱ ᱜᱮ ᱢᱟ ᱪᱮᱫ ᱠᱚ ᱪᱤᱠᱟᱹ ᱵᱟᱲᱟᱭᱮᱫ ᱟᱵᱤᱱ?
ᱟᱹᱞᱤᱧ ᱦᱚᱸ ᱦᱟᱸᱜ ᱚᱱᱠᱟ ᱫᱚ ᱦᱟᱸᱜ ᱪᱮᱫ ᱦᱚᱸ ᱵᱟᱹᱞᱤᱧ ᱪᱤᱠᱟᱹ ᱵᱟᱲᱟ ᱮᱫᱼᱟ, ᱪᱤᱠᱟᱹ ᱫᱚ ᱱᱚᱜᱼᱚᱭ ᱱᱤᱛᱚᱜ ᱫᱚ ᱫᱩᱲᱩᱵ ᱵᱟᱲᱟ ᱟᱠᱟᱱᱟᱞᱤᱧ ᱱᱤᱛᱚᱜ ᱫᱚ ᱦᱟᱸᱜ ᱟᱹᱞᱤᱧ ᱦᱚᱸ ᱫᱟᱠᱟ ᱡᱚᱢ ᱵᱟᱲᱟ ᱠᱟᱛᱮᱫ ᱜᱮ ᱯᱷᱟᱸᱠᱟ ᱥᱮᱫ ᱨᱮ ᱾
ᱚᱼ ᱚᱼ
ᱛᱟᱦᱚᱞᱮ ᱟᱯᱮ ᱥᱮᱱ ᱫᱚ ᱪᱮᱫ ᱞᱮᱠᱟ? ᱫᱟᱜ ᱡᱟᱹᱲᱤ ᱠᱚ ᱦᱟᱸᱜ ᱪᱟᱥ-ᱵᱟᱥ ᱠᱚ ᱮᱛᱚᱦᱚᱵ ᱜᱚᱫ ᱟᱠᱟᱫ ᱟᱯᱮ? ᱥᱟᱲᱤ
ᱜᱚᱢᱠᱮ ᱟᱞᱮ ᱥᱮᱱ ᱫᱚ ᱫᱟᱜ ᱡᱟᱹᱲᱤ ᱠᱚᱫᱚ ᱦᱟᱸᱜ ᱱᱟᱯᱟᱭ ᱧᱚᱜ ᱜᱮ ᱦᱩᱭᱩᱜ ᱠᱟᱱᱟ, ᱟᱫᱚ ᱚᱱᱟ ᱠᱟᱨᱚᱱ ᱛᱮ ᱦᱩᱸ ᱪᱟᱥ- ᱵᱟᱥ ᱠᱚᱫᱚ ᱦᱟᱜ ᱱᱟᱯᱟᱭ ᱜᱮ ᱪᱟᱞᱟᱜ ᱠᱟᱱ ᱛᱟᱞᱮᱭᱟ ᱾ ᱪᱮᱫᱟᱜ ᱥᱮ ᱚᱠᱛᱚ ᱦᱚᱸ ᱦᱩᱭ ᱜᱚᱫ ᱟᱠᱟᱱᱟ ᱟᱨ ᱵᱟᱝ ᱨᱚᱦᱚᱭ ᱞᱮᱠᱷᱟᱱ ᱦᱚᱸᱛᱚ ᱵᱟᱝ ᱜᱟᱱᱚᱜᱼᱟ ᱾
ᱟᱫᱚ ᱟᱯᱮᱥᱮᱱ ᱜᱮ ᱚᱠᱟᱞᱮᱠᱟ ᱛᱤᱱᱟᱹᱜ ᱜᱟᱱ ᱠᱮᱫ ᱛᱟᱵᱚᱱᱟᱯᱮ ᱠᱟᱹᱴᱤᱡ ᱞᱟᱹᱭ ᱧᱚᱜᱽ ᱵᱤᱱ?
ᱟᱞᱮ ᱥᱮᱫ ᱦᱚᱸ ᱨᱚᱦᱚᱭ ᱠᱚᱫᱚ ᱦᱟᱸᱜ ᱦᱩᱭ ᱫᱚ ᱦᱩᱭᱩᱜ ᱠᱟᱱ ᱜᱮᱭᱟ ᱟᱢᱮᱢ ᱞᱟᱹᱭ ᱠᱮᱫ ᱞᱮᱠᱟ ᱾ ᱟᱫᱚ ᱦᱟᱸᱜ ᱱᱚᱜᱼᱚᱭ ᱟᱞᱮᱥᱮᱱ ᱫᱚ ᱡᱟᱹᱥᱛᱤ ᱠᱟᱭᱛᱮ ᱟᱨᱦᱚᱸ ᱠᱮᱱᱮᱞ ᱫᱟᱜ ᱛᱮᱜᱮ ᱡᱟᱹᱥᱛᱤ ᱦᱟᱸᱜ ᱠᱚ ᱨᱚᱦᱚᱭᱟ ᱾ ᱛᱚ ᱚᱱᱟ ᱠᱷᱟᱹᱛᱤᱨ ᱛᱮ ᱦᱟᱸᱜ ᱢᱟᱱᱮ ᱥᱟᱱᱟᱢ ᱦᱚᱲ ᱠᱚᱜᱮ ᱨᱚᱦᱚᱭ ᱫᱚ ᱦᱟᱸᱜ ᱵᱟᱨᱟᱵᱟᱨᱤ ᱟᱹᱜᱩ ᱟᱠᱟᱫ ᱟᱠᱚ ᱱᱚᱣᱟ ᱦᱟᱸᱜ ᱞᱟᱹᱭ ᱜᱟᱱᱚᱜᱼᱟ, ᱟᱥᱟᱲ ᱵᱚᱸᱜᱟ ᱥᱮ ᱥᱨᱟᱵᱚᱱ ᱱᱚᱝᱠᱟ ᱫᱚᱥ ᱵᱟᱨᱚ ᱛᱟᱹᱨᱤᱠᱷ ᱛᱮᱫᱚ ᱦᱟᱸᱜ ᱠᱚ ᱨᱚᱦᱚᱭ ᱪᱟᱵᱟ ᱜᱚᱫᱟ ᱦᱟᱸᱜ ᱾
ᱚᱼ ᱚ ᱟᱪᱪᱷᱟ ᱱᱟᱯᱟᱭ ᱠᱟᱛᱷᱟ ᱾
ᱦᱳᱭ ᱟᱫᱚ ᱚᱠᱛᱚ ᱢᱟ ᱚᱱᱟ ᱚᱠᱛᱚ ᱠᱟᱱ ᱜᱮᱭᱟ ᱟᱥᱟᱲ ᱨᱮᱱᱟᱜ ᱯᱚᱸᱫᱽᱨᱚ ᱛᱟᱹᱨᱤᱠᱷ ᱛᱮᱫᱚ ᱚᱱᱟ ᱠᱚ ᱢᱟᱱᱮ ᱩᱸ ᱢᱟᱱᱮ ᱨᱚᱦᱚᱭ ᱥᱟᱹᱛ ᱠᱟ ᱠᱷᱟᱱᱮᱢ ᱚᱱᱟ ᱫᱚ ᱱᱟᱯᱟᱭ ᱛᱮ ᱦᱩᱭᱩᱜᱼᱟ ᱞᱟᱹᱭ ᱟᱠᱚ ᱾
ᱮᱠᱫᱚᱢ ᱮᱠᱫᱚᱢ ᱦᱳᱭ ᱟᱨ ᱡᱩᱫᱤ ᱦᱟᱸᱜ ᱱᱚᱜᱼᱚᱭ ᱥᱚᱨᱟᱵᱚᱱ ᱵᱷᱟ ᱵᱚᱨ ᱵᱚᱸᱜᱟ ᱦᱚᱸᱠᱚ ᱨᱚᱦᱚᱭ ᱫᱚᱠᱚ ᱨᱚᱦᱚᱭ ᱜᱮᱭᱟ ᱟᱫᱚ ᱦᱟᱜ ᱚᱱᱟ ᱫᱚ ᱴᱷᱤᱠᱴᱷᱟᱠ ᱢᱟᱱᱮ ᱦᱟᱨᱟ ᱨᱮᱱᱟᱜ ᱦᱚᱸ ᱠᱟᱹᱴᱤᱡ ᱥᱚᱢᱚᱭ ᱠᱚ ᱵᱟᱭ ᱧᱟᱢᱟ ᱟᱨ ᱜᱟᱹᱪᱷᱤ ᱦᱚᱸ ᱚᱱᱠᱟ ᱵᱟᱭ ᱦᱟᱨᱟᱜᱼᱟ ᱟᱨ ᱜᱮᱞᱮ ᱦᱚᱸ ᱚᱱᱠᱟ ᱡᱟᱹᱥᱛᱤ ᱞᱚᱜ ᱵᱟᱭ ᱜᱮᱞᱚᱜᱼᱟ ᱢᱟᱱᱮ ᱚᱱᱟ ᱡᱷᱟᱲ ᱨᱮᱱᱟᱜ ᱫᱟᱲᱮ ᱴᱟᱜ ᱡᱟᱦᱟᱸ ᱵᱟᱭ ᱧᱟᱢᱟ ᱛᱚ ᱥᱨᱟᱵᱚᱱ ᱵᱷᱟᱫᱨᱚ ᱵᱚᱸᱜᱟ ᱜᱮᱛᱚ ᱩᱱᱫᱚ ᱡᱳᱨᱥᱳᱨ ᱡᱷᱟᱲᱚᱜᱼᱟ ᱦᱮᱸ ᱵᱟᱝᱼᱟ ᱟᱫᱚ ᱚᱱᱟ ᱠᱚ ᱡᱩᱫᱤ ᱵᱟᱝ ᱡᱷᱟᱲᱚᱜᱼᱟ ᱛᱟᱦᱚᱞᱮ ᱛᱚ ᱦᱟᱸᱜ ᱵᱟᱭ ᱜᱟᱱᱚᱜᱼᱟ ᱱᱟᱜ ᱾
ᱦᱳᱭ ᱦᱳᱭ ᱦᱳᱭ ᱦᱳᱭ ᱡᱚᱛᱷᱟᱛ ᱠᱟᱛᱷᱟ ᱟᱪᱪᱷᱟ ᱜᱚᱝᱠᱮ ᱢᱮᱱᱮᱜᱼᱟ ᱞᱤᱧ ᱚᱱᱠᱟ ᱡᱚᱢ ᱧᱩ ᱡᱚᱢ ᱧᱩ ᱤᱫᱤ ᱠᱟᱛᱮ ᱡᱩᱫᱤ ᱞᱤᱧ ᱞᱟᱹᱭᱮᱜᱼᱟ ᱟᱫᱚ ᱚᱱᱠᱟ ᱥᱟᱱᱟᱢᱟᱜ ᱡᱚᱢ ᱧᱩ ᱢᱟᱱᱮ ᱡᱚᱢ ᱧᱩ ᱠᱚ ᱢᱩᱫᱽᱨᱮ ᱟᱵᱮᱱ ᱫᱚ ᱚᱠᱟ ᱞᱮ ᱚᱠᱟᱴᱟᱜ ᱡᱚᱢᱟᱜ ᱵᱮᱱ ᱠᱩᱥᱤᱭᱟᱜ ᱜᱮᱭᱟ ᱡᱟᱹᱥᱛᱤ? ᱠᱟᱹᱴᱤᱡ ᱵᱮᱱ ᱞᱟᱹᱭ ᱞᱮᱠᱷᱟᱱ
ᱢᱟᱱᱮ ᱜᱚᱢᱠᱮ ᱦᱟᱸᱜ ᱪᱮᱫ ᱞᱮᱠᱟᱱᱟᱜ ᱡᱚᱢᱟᱜ? ᱢᱟᱱᱮ ᱟᱹᱰᱤ ᱨᱚᱠᱚᱢ ᱛᱚ ᱡᱚᱢᱟᱜ ᱱᱚᱝᱠᱟ ᱢᱮᱱᱟᱜ ᱠᱟᱜᱼᱟ ᱪᱟᱥᱼᱵᱟᱥ ᱠᱟᱛᱮ ᱡᱚᱢᱟᱜ ᱥᱮ ᱱᱚᱝᱠᱟ ᱵᱟᱡᱟᱨ ᱨᱟᱡᱟ ᱵᱟᱡᱟᱨ ᱠᱚ ᱨᱮᱱᱟᱜ ᱡᱚᱢᱟᱜ ᱠᱚ ᱾
ᱦᱳᱭ ᱟᱫᱚ ᱢᱟᱲᱟᱝ ᱫᱚ ᱦᱟᱜ ᱢᱟ ᱮ ᱵᱟᱡᱟᱨ ᱠᱚ ᱨᱮᱱᱟᱜ ᱞᱟᱹᱭ ᱵᱤᱱ ᱛᱟᱨᱯᱚᱨᱮ ᱦᱟᱸᱜ ᱼᱼ ᱪᱟᱥᱵᱟᱥ ᱠᱟᱛᱮᱫ ᱦᱟᱜ ᱛᱟᱯᱚᱨᱮ ᱚᱱᱠᱟᱼᱼ ᱚ ᱵᱤᱨ ᱵᱩᱨᱩ ᱠᱚ ᱨᱮᱱᱟᱜ ᱡᱚ ᱠᱚ ᱨᱮᱱᱟᱜ ᱠᱟᱛᱷᱟ ᱵᱤᱱ ᱞᱟᱹᱭᱟᱼᱼ
ᱟᱪᱪᱷᱟ ᱡᱟᱹᱥᱛᱤ ᱠᱟᱭᱛᱮ ᱱᱤᱛᱚᱜ ᱫᱚ ᱦᱟᱸᱜ ᱟᱹᱞᱤᱧ ᱫᱚ ᱯᱚᱨᱚ ᱵᱟᱡᱟᱨ ᱠᱚᱨᱮ ᱡᱚᱢ ᱫᱚ ᱱᱟᱦᱟᱜ ᱚᱱᱠᱟᱼᱼ ᱯᱚᱨᱚᱴᱟ ᱡᱚᱢ ᱫᱚ ᱫᱚᱢᱮᱞᱤᱧ ᱠᱩᱥᱤᱭᱟᱜ ᱜᱮᱭᱟ ᱟᱞᱤᱧᱼᱼ ᱫᱤᱱᱟᱹᱢ ᱦᱤᱞᱳᱜ ᱥᱮᱛᱟᱜ ᱯᱟᱭᱟᱨ ᱨᱮ ᱵᱮᱨᱮᱫ ᱵᱟᱲᱟ ᱠᱟᱛᱮᱫ ᱯᱚᱨᱚᱴᱟ ᱡᱚᱢ ᱜᱮᱞᱤᱧ ᱪᱟᱞᱟᱜ ᱜᱮᱭᱟ ᱟᱫᱚ ᱥᱮ ᱵᱟᱡᱟᱨ ᱥᱮᱫ ᱟᱫᱚ ᱯᱚᱨᱚᱴᱟ ᱡᱚᱢ ᱠᱟᱛᱮ ᱡᱚᱢᱼ ᱡᱚᱢ ᱥᱮᱛᱟᱜ ᱠᱷᱚᱱᱟᱜ ᱞᱤᱧ ᱦᱮᱣᱟ ᱟᱠᱟᱱᱟ ᱟᱫᱚ ᱯᱚᱨᱚᱴᱟ ᱜᱮ ᱡᱚᱢ ᱵᱟᱲᱟᱭ ᱦᱩᱭᱩᱜ ᱜᱮᱭᱟ᱾
ᱚ ᱚ
ᱟᱨ ᱱᱚᱣᱟ ᱦᱟᱸᱜ ᱚᱲᱟᱜ ᱠᱚᱨᱮᱱᱟᱜ ᱢᱟ ᱱᱚᱣᱟ ᱢᱟ ᱫᱟᱜ ᱢᱟᱲᱤ ᱫᱟᱠᱟ ᱢᱟ ᱢᱮᱱᱟᱜ ᱜᱮ᱾ ᱟᱨ ᱵᱤᱨ ᱨᱮᱱᱟᱜ ᱞᱟᱹᱭ ᱜᱟᱱᱚᱜ ᱠᱷᱟᱱ ᱫᱚ ᱦᱟᱸᱜ ᱟᱞᱮᱥᱮᱱ ᱫᱚ ᱵᱤᱨ ᱫᱤᱥᱚᱢ ᱛᱚ ᱟᱭᱢᱟ ᱨᱚᱠᱚᱢ ᱜᱮ ᱡᱚᱼ ᱵᱤᱞᱤ ᱠᱚ ᱢᱮᱱᱟᱜ ᱟᱠᱟᱫᱟ ᱡᱮᱢᱚᱱᱼᱼ ᱛᱮᱨᱮᱞ ᱛᱟᱨᱚᱵ ᱩᱞ ᱠᱟᱱᱴᱷᱟᱲ ᱚᱱᱟ ᱠᱚᱼᱼ ᱥᱟᱱᱟᱢᱟᱜ ᱡᱚ ᱠᱚᱜᱮᱞᱤᱧ ᱠᱩᱥᱤᱭᱟᱜ ᱜᱮᱭᱟ ᱵᱤᱨ ᱵᱩᱨᱩ ᱨᱮᱱᱟᱜ ᱡᱚ ᱠᱚᱫᱚ ᱦᱟᱸᱜ ᱡᱚᱛᱚ ᱜᱮᱞᱤᱧ ᱠᱩᱥᱤᱭᱟᱜ ᱜᱮᱭᱟ ᱟᱞᱤᱧ ᱫᱚ᱾
ᱟᱪᱪᱷᱟ ᱟᱪᱪᱷᱟ ᱟᱪᱪᱷᱟ
ᱛᱟᱦᱞᱮ ᱟᱯᱮᱥᱮᱱ ᱫᱚ ᱵᱤᱨ ᱵᱩᱨᱩ ᱠᱚᱫᱚ ᱚᱱᱠᱟ ᱫᱚ ᱛᱟᱦᱚᱞᱮ ᱢᱮᱱᱟᱜᱼᱟ ᱥᱮ ᱵᱟᱝ ᱜᱚᱝᱠᱮ?
ᱜᱚᱝᱠᱮ ᱦᱳᱭ ᱛᱚᱵᱮ ᱫᱚᱢᱮ ᱛᱚᱼᱼ ᱦᱟᱸᱜ ᱵᱟᱝ ᱚᱱᱠᱟ ᱠᱟᱹᱡ ᱠᱟᱹᱡ ᱜᱮ ᱵᱤᱨ ᱫᱚ ᱦᱮᱱᱟᱜ ᱠᱟᱫ ᱛᱟᱞᱮᱭᱟ
ᱚᱱᱠᱟ ᱦᱳᱭᱛᱚ ᱟᱞᱮᱥᱮᱱ ᱫᱚ ᱦᱟᱸᱜ ᱜᱚᱴᱟ ᱵᱤᱨ ᱜᱮᱛᱩ ᱜᱚᱴᱟ ᱵᱤᱨ ᱯᱮᱨᱮᱡ ᱾ ᱢᱟᱱᱮ ᱵᱤᱨ ᱦᱟᱱᱛᱮ ᱱᱟᱱᱛᱮᱢ ᱠᱚᱭᱚᱜ ᱨᱮᱦᱚᱸ ᱜᱚᱴᱟ ᱥᱮᱱ ᱜᱮ ᱵᱤᱨ ᱟᱫᱚ ᱦᱟᱸᱜᱼᱼ ᱚᱱᱟ ᱠᱷᱟᱛᱤᱨ ᱛᱮ ᱟᱞᱮ ᱥᱮᱱ ᱫᱚ ᱦᱟᱸᱛᱤ ᱠᱚᱦᱚᱸ ᱫᱚᱢᱮ ᱠᱚ ᱦᱤᱡᱩᱜ ᱜᱮᱭᱟ ᱟᱫᱚ ᱚᱱᱟ ᱠᱷᱟᱹᱛᱤᱨ ᱛᱮᱼᱼ ᱦᱩᱲᱩ ᱠᱚ ᱟᱰᱤ ᱜᱟᱱ ᱠᱚ ᱠᱷᱩᱛᱤ ᱛᱟᱞᱮᱭᱟ ᱢᱟᱱᱮ ᱪᱮᱫ ᱠᱚ ᱞᱟᱹᱭᱟᱼᱼ ᱟᱞᱮ ᱥᱩᱨ ᱥᱩᱨ ᱠᱚᱛᱮ ᱚᱱᱮ ᱩᱞ ᱩᱞ ᱠᱟᱱᱴᱷᱟᱲ ᱠᱚ ᱠᱟᱱᱴᱷᱟᱲ ᱠᱚ ᱵᱤᱞᱤᱜ ᱥᱚᱢᱚᱭ ᱫᱚᱢᱮ ᱼᱼ ᱠᱚ ᱦᱤᱡᱩᱜ ᱜᱮᱭᱟ ᱟᱫᱚᱼᱼ ᱟᱹᱰᱤᱜᱟᱱ ᱢᱟᱱᱮ ᱚᱱᱠᱟ ᱠᱷᱩᱛᱤᱭᱟ ᱠᱚ ᱦᱚᱲ ᱠᱚᱣᱟᱜ ᱚᱲᱟᱜ ᱠᱚᱦᱚᱸ ᱢᱟᱱᱮᱼᱼ ᱥᱩᱨ ᱠᱚᱨᱮ ᱡᱟᱦᱟᱱᱟᱜ ᱠᱚ ᱛᱟᱦᱮᱱ ᱛᱟᱠᱚᱣᱟ᱾ ᱡᱩᱫᱤᱼᱼ ᱠᱟᱭᱨᱟ ᱫᱟᱨᱮ ᱵᱤᱥᱤᱨ ᱠᱟᱞ ᱵᱤᱥᱮᱥ ᱠᱟᱭ ᱛᱮᱫᱚ ᱠᱟᱭᱨᱟ ᱫᱟᱨᱮ ᱠᱚ ᱫᱚᱢᱮ ᱠᱚ ᱠᱷᱩᱛᱤ ᱛᱟᱞᱮᱭᱟ᱾
ᱚ ᱦᱚ ᱟᱨ ᱩᱱᱠᱩᱼᱼ ᱛᱟᱦᱚᱞᱮ ᱦᱤᱡᱩᱜ ᱟᱠᱚ ᱞᱟᱹᱭ ᱫᱟ ᱵᱤᱱ ᱛᱟᱦᱚᱞᱮ ᱩᱱᱠᱩ ᱫᱚᱼᱼ ᱚᱱᱠᱟ ᱵᱚᱫᱢᱟᱥ ᱢᱮᱱᱫᱚ ᱚᱲᱟᱜ ᱠᱚᱠᱚ ᱵᱟᱹᱲᱤᱡ ᱵᱟᱲᱟᱭᱟ ᱥᱮ ᱵᱟᱝ ᱜᱮ?
ᱦᱳᱭ ᱚᱱᱠᱟ ᱢᱟ ᱢᱤᱫ ᱢᱟᱱᱮ ᱵᱟᱨᱭᱟ ᱠᱤᱱ ᱦᱮᱡ ᱞᱮᱱᱟ ᱩᱱᱠᱤᱱ ᱫᱚ ᱚᱲᱟᱜ ᱠᱚ ᱵᱟᱨᱭᱟ ᱚᱲᱟᱜ ᱠᱤ- ᱱ ᱨᱟᱹᱯᱩᱫ ᱞᱮᱫ ᱛᱟᱦᱮᱸᱜ ᱼ ᱟ ᱟᱫᱚ ᱱᱤᱛᱚᱜ ᱫᱚ ᱦᱟᱸᱜ ᱚᱱᱠᱟ ᱫᱚ ᱦᱟᱸᱜ ᱵᱟᱪᱩᱜ ᱠᱚᱣᱟ ᱡᱮ ᱚᱲᱟᱜ ᱨᱟᱹᱯᱩᱫ ᱠᱚᱫᱚ
ᱚ ᱚ ᱚ
ᱦᱩᱸ
ᱱᱟᱯᱟᱭ ᱠᱟᱛᱷᱟ ᱟᱪᱪᱷᱟ ᱞᱟᱹᱭ ᱠᱮᱜ ᱜᱮᱭᱟ ᱵᱤᱱ ᱟᱫᱚ ᱦᱩᱸ ᱟᱵᱤᱱ ᱡᱟᱦᱟᱸ ᱥᱤᱵᱤᱞ ᱵᱤᱱ ᱵᱩᱡᱷᱟᱹᱣ ᱣᱟᱠᱟᱜ-ᱟ ᱚᱱᱟ ᱠᱚᱫᱚᱵᱤᱱ ᱞᱟᱹᱭ ᱥᱟᱰᱮ ᱭᱟᱹᱞᱤᱧᱟ ᱛᱚᱵᱮ ᱦᱟᱸᱜ ᱱᱚᱜᱽᱚᱱᱟ ᱡᱤᱞ ᱠᱚᱨᱮᱱᱟᱜ ᱦᱟᱸᱜ ᱥᱤᱬᱤᱡ ᱨᱮᱱᱟᱜ ᱠᱟᱛᱷᱟ ᱟᱨ ᱪᱮᱫ ᱚᱱᱟ ᱫᱚ ᱚᱠᱟ ᱠᱟᱜ ᱡᱤᱞ ᱠᱚ ᱡᱟᱹᱥᱛᱤ ᱵᱤᱱ ᱠᱩᱥᱤᱭᱟᱜ ᱜᱮᱭᱟ
ᱱᱚᱣᱟ ᱨᱮᱫᱚ ᱦᱟᱸᱜ ᱟᱵᱚ ᱱᱚᱜᱼᱚᱭ ᱡᱟᱦᱟᱸᱭ ᱰᱟᱝᱨᱤ ᱡᱤᱞ ᱛᱟᱯᱚᱨᱮ ᱱᱚᱜᱼᱚᱭ ᱢᱮᱨᱚᱢ ᱡᱤᱞ ᱠᱷᱟᱹᱥᱤ ᱡᱤᱞ ᱵᱤᱥᱮᱥ ᱠᱟᱭ ᱛᱮᱫᱚ ᱚᱱᱟ ᱰᱟᱝᱨᱤ ᱡᱤᱞ ᱫᱚ ᱟᱨᱚᱞᱤᱧ ᱠᱩᱥᱤᱭᱟᱜ ᱜᱮᱭᱟ ᱡᱟᱹᱥᱛᱤ ᱠᱟᱭᱛᱮ
ᱚ ᱦᱚᱸ
ᱟᱵᱮᱱ ᱫᱚ ᱰᱟᱝᱨᱤ ᱡᱤᱞ ᱠᱚᱫᱚᱵᱮᱱ ᱡᱚᱢ ᱜᱮᱭᱟ ᱥᱮ ᱵᱟᱝᱜᱮ
ᱦᱳᱭ ᱡᱚᱢᱟᱞᱤᱧ ᱚᱱᱟ ᱠᱚᱫᱚ ᱮᱸ ᱟᱹᱞᱤᱧ ᱫᱚ ᱪᱮᱫ ᱞᱤᱧ ᱢᱮᱱᱟ ᱟᱹᱛᱩ ᱴᱚᱞᱟ ᱨᱮᱞᱤᱧ ᱦᱟᱨᱟ ᱵᱩᱨᱩ ᱠᱟᱱᱟ ᱛᱚ ᱟᱨ ᱜᱤᱫᱟᱹᱨ ᱵᱮᱲᱟ ᱠᱷᱚᱡ ᱜᱮ ᱱᱚᱣᱟ ᱫᱚ ᱚᱲᱟᱜ ᱨᱮᱦᱚᱸ ᱟᱹᱜᱩ ᱠᱟᱛᱮᱫ ᱡᱚᱢ ᱵᱟᱲᱟᱭ ᱦᱩᱭᱩᱜ ᱛᱟᱦᱮᱱᱟ ᱟᱫᱚ ᱚᱱᱟ ᱦᱚᱛᱮᱫ ᱛᱮ ᱟᱹᱜᱩ ᱵᱟᱲᱟᱭ ᱜᱮᱭᱟ ᱱᱮᱛᱟᱨ ᱦᱚᱸ ᱟᱨ ᱜᱤᱫᱟᱹᱨ ᱵᱮᱲᱟ ᱠᱷᱚᱡ ᱜᱮ ᱡᱚᱢ ᱵᱟᱲᱟ ᱠᱟᱛᱮᱮᱫ ᱱᱮᱛᱟᱨ ᱦᱚᱸ ᱡᱚᱢ ᱵᱟᱲᱟ ᱦᱩᱭᱩᱜ ᱜᱮᱭᱟ ᱛᱚᱵᱮ ᱱᱚᱣᱟ ᱠᱷᱚᱱ ᱱᱚᱣᱟ ᱞᱮᱠᱟ ᱜᱮ ᱟᱨ ᱢᱤᱫᱴᱟᱝ ᱞᱤᱧ ᱠᱩᱥᱤᱭᱟᱜᱼᱟ ᱡᱟᱦᱟᱸ ᱫᱚ ᱦᱩᱭᱩᱜ ᱠᱟᱱᱟ ᱥᱩᱠᱨᱤ ᱡᱤᱞ
ᱦᱳᱭ ᱦᱳᱭ ᱚᱱᱟᱢᱟ ᱠᱟᱛᱷᱟ ᱜᱟ
ᱦᱳᱭ ᱟᱹᱰᱤ ᱡᱟᱹᱥᱛᱤ ᱞᱤᱧ ᱠᱩᱥᱤᱭᱟᱜᱼᱟ ᱱᱚᱣᱟ ᱦᱚᱸ ᱱᱚᱣᱟ ᱠᱚ ᱩᱭᱦᱟᱹᱨ ᱞᱮᱠᱷᱟᱱ ᱦᱩᱸ ᱩᱞᱤᱫᱟᱜᱽ ᱜᱮ ᱞᱮᱴᱮᱵ ᱞᱮᱴᱮᱵᱚᱜ ᱛᱟᱦᱮᱟ
ᱟ ᱪᱟᱨ
ᱚ ᱟᱪᱪᱷᱟ ᱟᱪᱪᱷᱟ ᱛᱟᱦᱚᱞᱮ ᱠᱷᱟᱱ ᱫᱚ ᱪᱮᱫ ᱠᱚᱵᱮᱱ ᱠᱟᱹᱢᱤ ᱵᱟᱲᱟᱭᱟ ᱚᱲᱟᱜ ᱠᱚᱨᱮ ᱫᱚ ᱦᱟᱜ ᱟᱵᱮᱱ ᱫᱚ
ᱠᱟᱹᱢᱤ ᱫᱚ ᱦᱟᱸᱜ ᱚᱱᱠᱟ ᱫᱚ ᱟᱹᱞᱤᱧ ᱫᱚ ᱪᱮᱫ ᱦᱚᱸ ᱵᱟᱹᱞᱤᱧ ᱠᱟᱹᱢᱤ ᱜᱮᱭᱟ ᱚᱱᱠᱟ ᱫᱚ ᱦᱟᱸᱜ ᱚᱲᱟᱜ ᱠᱚᱨᱮᱱᱟᱜ ᱜᱮ ᱨᱚᱦᱚᱭ ᱠᱚᱜᱮᱞᱤᱧ ᱨᱚᱦᱚᱭ ᱦᱳᱭ ᱤᱫᱤ ᱠᱟᱛᱮᱫ ᱜᱮᱞᱤᱧ ᱠᱟᱹᱢᱤ ᱵᱟᱲᱟᱭᱟ ᱚᱱᱠᱟ ᱫᱚ ᱵᱟᱦᱨᱮ ᱠᱟᱹᱢᱤ ᱦᱚᱸ ᱵᱟᱹᱞᱤᱧ ᱪᱟᱞᱟᱣᱟ ᱠᱟᱱᱟ
ᱦᱩᱸ
ᱢᱟᱱᱮ ᱚᱲᱟᱜ ᱠᱚᱨᱮ ᱜᱮᱞᱤᱧ ᱛᱟᱦᱮᱱᱟ ᱚᱲᱟᱜ ᱠᱚᱨᱮ ᱜᱮᱞᱤᱧ ᱠᱟᱹᱢᱤ ᱵᱟᱲᱟᱭᱟ ᱦᱟᱱᱟ ᱱᱷᱟᱣᱟ ᱚᱲᱟᱜ ᱠᱚᱨᱮ ᱫᱚ ᱟᱭᱢᱟ ᱞᱮᱠᱟᱱ ᱠᱟᱹᱢᱤ ᱠᱚ ᱛᱟᱦᱮᱸᱱᱟ ᱥᱮ
ᱦᱮᱸ ᱦᱮᱸ ᱛᱟᱦᱞᱮ ᱟᱯᱮᱥᱮᱱ ᱪᱮᱫ ᱞᱮᱠᱟ ᱥᱤᱛᱩᱝ ᱫᱟᱭ ᱥᱮ ᱵᱟᱝ ᱜᱮ
ᱥᱤᱛᱩᱝ ᱫᱚ ᱦᱟᱸᱜ ᱚᱱᱠᱟ ᱫᱚ ᱚᱸ ᱛᱮᱦᱮᱧ ᱥᱮᱛᱟᱜ ᱨᱮ ᱫᱚᱭ ᱥᱤᱛᱩᱝ ᱜᱚᱫ ᱟᱠᱟᱫ ᱛᱟᱦᱮᱱᱟ ᱛᱚᱵᱮ ᱱᱤᱛᱩᱜ ᱱᱤᱛᱩᱜ ᱪᱟ ᱧᱮᱞᱚᱜ ᱠᱟᱱᱟ ᱠᱟᱹᱡ ᱠᱟᱹᱡ ᱨᱤᱢᱤᱞ ᱧᱮᱞᱚᱜ ᱠᱟᱱᱟ ᱵᱟᱝ ᱥᱚᱫᱟᱜᱽ ᱦᱤᱡᱩᱜᱼᱟ ᱦᱟᱸᱜ ᱢᱤᱫ ᱜᱷᱟᱹᱲᱤᱡ ᱯᱚᱨ ᱟᱫᱚ ᱱᱤᱛᱚᱜ ᱫᱚ ᱦᱟᱸᱜ ᱵᱟᱭ ᱥᱤᱛᱩᱝ ᱟᱠᱟᱫᱟ ᱟᱫᱚ ᱟᱯᱮᱥᱮᱫ ᱜᱮ ᱚᱠᱟᱞᱮᱠᱟ ᱥᱤᱛᱩᱝ ᱠᱟᱜ ᱟᱭ
ᱟᱞᱮ ᱥᱮᱱ ᱫᱚ ᱦᱟᱸ ᱡᱟᱹᱯᱩᱫᱟᱭ ᱦᱮᱸ ᱱᱤᱛᱚᱜ ᱫᱚ ᱥᱤᱛᱩᱝ ᱫᱚ ᱵᱟᱭ ᱥᱤᱛᱩᱝ ᱮᱫᱟ ᱦᱚᱞᱟ ᱢᱚᱫᱷᱮᱨ ᱨᱚᱫᱚᱭ ᱡᱟᱹᱯᱩᱫ ᱟᱬᱜᱚ ᱟᱠᱟᱫᱟ ᱱᱷᱟᱜ ᱟᱫᱚ ᱱᱚᱜᱽ ᱚᱭ ᱫᱟᱜᱽ ᱡᱟᱹᱲᱤ ᱦᱩᱭᱩᱜ ᱠᱟᱱ ᱜᱮᱭᱟ
ᱚ
ᱟᱫᱚ ᱚᱱᱟ ᱞᱟᱹᱜᱤᱫ ᱚᱱᱟ ᱠᱷᱟᱹᱛᱤᱨ ᱛᱮᱜᱮ ᱦᱟᱸᱜ ᱪᱟᱥᱼᱵᱟᱥ ᱠᱚᱫᱚ ᱦᱟᱸᱜ ᱠᱟᱹᱴᱤᱡ ᱞᱚᱜᱚᱱ ᱧᱚᱜ ᱜᱮ ᱦᱩᱭᱩᱜ ᱠᱟᱱ ᱛᱟᱞᱮᱭᱟ ᱱᱤᱛᱚ ᱫᱚ ᱟᱫᱚ ᱚᱱᱟᱛᱮ ᱟᱲᱮ ᱞᱟᱜᱽ ᱠᱚᱞᱮ ᱪᱟᱞᱟᱣ ᱵᱟᱲᱟᱜ ᱠᱟᱱ ᱜᱮᱭᱟ
ᱚ ᱦᱳ
ᱛᱟᱦᱚᱞᱮ ᱜᱚᱝᱠᱮ ᱟᱵᱮᱱ ᱫᱚ ᱦᱟᱸᱜ ᱚᱲᱟᱜ ᱨᱮ ᱢᱮᱱᱟᱜ ᱵᱤᱱᱟ ᱥᱮ ᱚᱱᱠᱟ ᱵᱟᱭᱨᱮ ᱨᱮ ᱢᱮᱱᱟᱜ ᱵᱤᱱᱟ ᱚᱞᱚᱜ ᱯᱟᱲᱦᱟᱜ ᱠᱷᱟᱹᱛᱤᱨ ᱛᱮ
ᱵᱟᱝ ᱵᱟᱝ ᱵᱟᱝ ᱟᱹᱞᱤᱧ ᱫᱚᱦᱟᱸᱜ ᱚᱱᱠᱟ ᱫᱚ ᱚᱲᱟᱜ ᱨᱮᱜᱮ ᱦᱮᱱᱟᱜ ᱠᱟᱜ ᱞᱤᱧᱟᱹ ᱚᱱᱠᱟ ᱵᱟᱦᱨᱮ ᱠᱚᱨᱮ ᱫᱚ ᱵᱟᱹᱱᱩᱜ ᱟᱠᱟᱫ ᱞᱤᱧᱟᱹ ᱱᱤᱛᱚᱜ ᱫᱚ
ᱟᱪᱪᱷᱟ ᱟᱪᱪᱷᱟ
ᱛᱟᱦᱞᱮ ᱵᱟᱨᱦᱮ ᱠᱚᱨᱮ ᱫᱚ ᱦᱟᱸᱜ ᱢᱟᱱᱮ ᱚᱞ ᱯᱟᱲᱦᱟᱣ ᱵᱮᱱ ᱪᱟᱞᱟᱣ ᱵᱟᱲᱟ ᱠᱟᱱᱟ ᱥᱮ ᱵᱟᱝᱜᱮ?
ᱦᱳᱭ ᱪᱟᱞᱟᱣ ᱵᱟᱲᱟ ᱟᱠᱟᱱᱟᱞᱤᱧ ᱚᱞ ᱯᱟᱲᱦᱟᱣ ᱵᱟᱦᱨᱮ ᱨᱮ᱾ ᱥᱩᱨ ᱥᱩᱨ ᱠᱚᱨᱮ ᱦᱚᱸ ᱚᱱᱠᱟ ᱵᱤᱫᱽᱫᱟᱹᱜᱟᱲ ᱥᱮ ᱤᱛᱩᱱ ᱟᱥᱲᱟ ᱠᱚ ᱵᱟᱹᱱᱩᱜ ᱟᱠᱟᱫ ᱦᱚᱛᱤᱨ ᱛᱮ ᱟᱹᱞᱤᱧ ᱫᱚ ᱠᱟᱹᱴᱤᱡ ᱠᱷᱚᱱᱜᱮ ᱵᱟᱦᱨᱮ ᱨᱮ ᱚᱞ ᱯᱟᱲᱦᱟᱣ ᱠᱟᱛᱮᱫ ᱞᱤᱧ ᱦᱟᱨᱟ ᱵᱩᱨᱩ ᱟᱠᱟᱱᱟ᱾
ᱟᱪᱪᱷᱟ ᱟᱪᱷᱟ ᱟᱪᱪᱷᱟ
ᱟᱨ ᱚᱱᱮ ᱵᱤᱨᱫᱟᱹᱜᱟᱲ ᱥᱮ ᱤᱛᱩᱱ ᱟᱥᱲᱟ ᱠᱚᱨᱮ ᱢᱤᱫᱴᱟᱱ ᱛᱟᱦᱮᱱ ᱴᱷᱟᱶ ᱛᱟᱦᱮᱱ ᱫᱚ᱾ ᱚᱱᱟ ᱠᱚᱨᱮ ᱜᱮ ᱛᱟᱦᱮᱸ ᱠᱟᱛᱮᱫ ᱞᱤᱧ ᱚᱞ ᱯᱟᱲᱦᱟᱣ ᱠᱟᱱᱟ᱾
ᱛᱟᱦᱚᱞᱮ ᱵᱤᱫᱽᱫᱟᱹᱜᱟᱲ ᱨᱮᱫᱚ ᱦᱟᱸᱜ ᱪᱮᱫ ᱞᱮᱠᱟ ᱢᱟᱱᱮ ᱟᱯᱮ ᱠᱚᱨᱮ ᱫᱚ ᱦᱩᱰᱤᱧ ᱵᱤᱫᱽᱫᱟᱹᱜᱟᱲ ᱠᱚᱨᱮ ᱡᱮᱢᱚᱱ ᱤᱛᱩᱱ ᱟᱥᱲᱟ ᱠᱚᱨᱮ ᱫᱚ ᱦᱟᱸᱜ ᱢᱟᱱᱮ ᱥᱟᱱᱛᱟᱲ ᱛᱮ ᱟᱵᱚ ᱡᱟᱱᱟᱢ ᱟᱲᱟᱝ ᱛᱮ ᱚᱞ ᱯᱟᱲᱦᱟᱣ ᱠᱚ ᱪᱮᱫ ᱞᱮ ᱠᱟ ᱪᱟᱞᱟᱜ ᱠᱟᱱᱟ ᱥᱮ ᱵᱟᱝ ᱜᱮ?
ᱚᱱᱠᱟ ᱫᱚ ᱦᱟᱸᱜ ᱪᱟᱞᱟᱣ ᱫᱚ ᱪᱟᱞᱟᱜ ᱠᱟᱱ ᱜᱮᱭᱟ ᱛᱚᱵᱮ ᱫᱚᱢᱮ ᱡᱟᱹᱥᱛᱤ ᱠᱟᱭᱛᱮ ᱧᱮᱞ ᱞᱮᱠᱷᱟᱱ ᱫᱚ ᱦᱟᱸᱜ ᱵᱟᱝ ᱚᱱᱠᱟ ᱫᱚ ᱦᱟᱸᱜ ᱩᱸᱜ ᱩᱸᱜ ᱡᱟᱹᱥᱛᱤ ᱠᱟᱭᱛᱮ ᱫᱚ ᱱᱤᱛᱚ ᱥᱟᱱᱟᱢ ᱤᱛᱩᱱ ᱟᱥᱱᱟ ᱠᱚᱨᱮᱜ ᱱᱤᱛᱳᱜ ᱥᱟᱱᱛᱟᱞᱤ ᱯᱟᱹᱨᱥᱤ ᱛᱮ ᱮᱸᱭᱟ ᱟᱨᱮ ᱪᱟᱱᱟᱪ ᱠᱷᱚᱱ ᱱᱤᱛᱚᱜ ᱦᱟᱸᱜ ᱡᱟᱹᱥᱛᱤ ᱚᱞ ᱯᱟᱲᱦᱟᱣ ᱮᱛᱚᱦᱚᱵ ᱠᱟᱱᱟ ᱧᱮᱞᱚᱜ ᱠᱟᱱᱟ ᱱᱤᱛᱚᱜ ᱫᱚ᱾ ᱛᱚᱵᱮ ᱢᱤᱫ ᱪᱟᱱᱟᱪ ᱢᱤᱫ ᱪᱟᱱᱟᱪ ᱠᱷᱚᱱ ᱫᱚ ᱦᱟᱸᱜ ᱩᱱᱟᱹᱜ ᱴᱟᱜ ᱫᱚ ᱟᱹᱣᱨᱤ ᱧᱮᱞ ᱧᱟᱢᱚᱜᱚᱜᱼᱟ᱾
ᱦᱳᱭ
ᱢᱤᱫ ᱪᱟᱱᱟᱪ ᱠᱷᱚᱱᱟᱜ ᱦᱚᱭᱛᱚ ᱧᱮᱞ ᱧᱟᱢᱚᱜᱼᱟ ᱟᱨ ᱠᱤᱪᱷᱩ ᱫᱤᱱ ᱠᱷᱟᱱ ᱜᱮ ᱢᱟᱱᱮ ᱫᱤᱱ ᱫᱤᱱ ᱛᱮ ᱟᱹᱰᱤ ᱜᱟᱱ ᱜᱮ ᱞᱟᱦᱟ ᱪᱟᱞᱟᱣ ᱟᱠᱟᱱ ᱛᱟᱵᱚᱱᱟ ᱦᱮᱸ ᱵᱟᱝ ᱟᱛᱩ ᱤᱥᱠᱩᱞ ᱠᱚᱨᱮ ᱦᱚᱸ ᱱᱤᱛᱚᱜ ᱫᱚ ᱥᱟᱱᱛᱟᱲᱤ ᱛᱮ ᱚᱞ ᱯᱟᱲᱦᱟᱣ ᱪᱟᱞᱟᱜ ᱠᱟᱱᱟ᱾
ᱦᱳᱭ ᱦᱳᱭ
ᱟᱯᱮ ᱥᱮᱱ ᱜᱮ ᱛᱟᱦᱚᱞᱮ ᱜᱚᱝᱠᱮ ᱪᱟᱞᱟᱜ ᱠᱟᱱᱟ ᱥᱮ ᱵᱟᱝᱜᱮ ᱥᱟᱱᱛᱟᱞᱤᱛᱮ ᱚᱞ ᱯᱟᱲᱦᱟᱣ?
ᱦᱳᱭ ᱪᱟᱞᱟᱣ ᱫᱚ ᱪᱟᱞᱟᱜ ᱠᱟᱱ ᱜᱮᱭᱟ ᱛᱚ ᱚᱸᱰᱮᱤᱧ ᱢᱮᱱ ᱠᱮᱫ ᱞᱮᱠᱟ, ᱚᱱᱤᱦᱚ ᱫᱚᱢᱮ ᱡᱟᱹᱥᱛᱤ ᱫᱚ ᱵᱟᱭ ᱪᱟᱞᱟᱜ ᱠᱟᱱᱟ ᱠᱟᱹᱡ ᱠᱟᱹᱡ ᱜᱮ᱾
ᱚ
ᱟᱫᱚ ᱟᱯᱮ ᱠᱚᱨᱮᱜᱮ ᱪᱮᱫ ᱞᱮᱠᱟ ᱱᱚᱣᱟ ᱟᱵᱚᱣᱟᱜ ᱡᱟᱱᱟᱢ ᱟᱲᱟᱝ ᱛᱮ ᱚᱞ ᱯᱟᱲᱦᱟᱣ ᱦᱩᱭᱩᱜ ᱠᱟᱱᱟ ᱥᱮ ᱵᱟᱝᱜᱮ? ᱛᱤᱱᱟᱹᱜ ᱜᱟᱱ
ᱦᱳᱭ ᱪᱟᱞᱟᱣ ᱫᱚ ᱪᱟᱞᱟᱜ ᱠᱟᱱ ᱜᱮ ᱦᱟᱸᱜ ᱱᱚᱜᱼᱚᱭ ᱱᱟᱯᱟᱭ ᱫᱚ ᱱᱟᱯᱟᱭ ᱜᱮ ᱟᱫᱚ ᱦᱟᱸᱜ ᱱᱚᱜᱼᱚᱭ ᱱᱤᱛᱚᱜ ᱱᱚᱝᱠᱟ ᱪᱟᱞᱟᱜ ᱠᱟᱱᱟ ᱚᱞ ᱯᱟᱲᱦᱟᱣ ᱦᱚᱸ ᱟᱫᱚ ᱵᱟᱝ ᱵᱮᱥᱤᱨᱤᱱ ᱵᱷᱟᱜᱽ ᱱᱤᱛᱚᱜ ᱫᱚ ᱟᱹᱣᱨᱤ ᱪᱟᱹᱞᱩ ᱟᱠᱟᱫᱟ ᱪᱟᱹᱞᱩ ᱫᱚ,
ᱥᱟᱱᱛᱟᱲᱤ ᱢᱤᱰᱤᱭᱟᱢ ᱛᱮᱫᱚ ᱦᱟᱸᱜ ᱟᱞᱮ ᱟᱹᱛᱩᱳ ᱠᱚᱨᱮ ᱫᱚ ᱢᱟᱱᱮ ᱟᱞᱮ ᱯᱟᱥᱮᱨ ᱟᱹᱛᱩ ᱠᱚᱨᱮ ᱫᱚ ᱦᱟᱸᱜ ᱪᱟᱞᱩ ᱠᱟᱱᱟ ᱪᱟᱹᱞᱩ ᱠᱟᱱᱟ᱾ ᱟᱞᱮᱫᱚ ᱢᱟᱱᱮ ᱪᱮᱫ ᱠᱚ ᱞᱟᱹᱭᱟ ᱟᱹᱞᱤᱧ ᱫᱚ ᱦᱟᱸᱜ ᱞᱟᱦᱟ ᱛᱮᱫᱚ ᱟᱵᱚᱣᱟᱜ ᱡᱟᱱᱟᱢ ᱟᱲᱟᱝ ᱛᱮᱫᱚ ᱵᱟᱹᱞᱤᱧ ᱚᱞ ᱚᱞ ᱯᱟᱲᱟᱜ ᱛᱟᱦᱮᱸᱜᱼᱟ, ᱵᱟᱝᱞᱟ ᱯᱟᱹᱨᱥᱤ ᱛᱮᱜ ᱞᱤᱧ ᱚᱞ ᱯᱟᱲᱟᱜ ᱛᱟᱦᱮᱸᱜᱼᱟ ᱟᱫᱚ ᱵᱟᱭ ᱛᱟᱦᱮᱸ ᱠᱟᱱᱟ ᱛᱚ,
ᱦᱳᱭ ᱦᱳᱭ ᱟᱨ ᱵᱟᱝ ᱛᱟᱦᱮᱸ ᱞᱮᱱ ᱠᱷᱟᱹᱤᱨ ᱫᱚ ᱪᱮᱫ ᱵᱤᱱ ᱪᱤᱠᱟᱹ ᱫᱟᱲᱮᱭᱟᱜᱼᱟ ᱵᱟᱝ ᱥᱮ? ᱦᱳᱭ ᱚᱱᱠᱟ ᱟᱭᱢᱟ ᱦᱚᱲᱜᱮ ᱦᱮᱱᱟᱜ ᱠᱫ ᱠᱚᱣᱟ ᱮᱸᱜ ᱵᱟᱝ ᱛᱟᱦᱮᱸ ᱠᱷᱟᱹᱛᱤᱨ ᱛᱮ ᱚᱱᱠᱟ ᱵᱟᱝᱞᱟ ᱯᱟᱹᱨᱥᱤ ᱛᱮ ᱚᱞ ᱯᱟᱲᱦᱟᱣ ᱠᱟᱱᱟ ᱠᱚ᱾ ᱛᱚᱵᱮ ᱯᱟᱲᱦᱟᱜ ᱯᱟᱲᱦᱟᱜ ᱛᱮ ᱢᱟᱨᱟᱝ ᱪᱟᱱᱟᱪ ᱥᱮᱫ ᱪᱟᱞᱟᱣ ᱤᱫᱤ ᱛᱟᱭᱚᱢ ᱧᱮᱞᱮᱜᱼᱟ ᱠᱚ ᱡᱮ ᱥᱟᱱᱛᱟᱲᱤ ᱯᱟᱹᱨᱥᱤ ᱛᱮ ᱚᱞ ᱯᱟᱲᱦᱟᱣ ᱜᱟᱱᱚᱜ ᱠᱟᱱᱟ ᱩᱱᱫᱚ ᱛᱟᱦᱚᱞᱮ ᱩᱱ ᱫᱚ ᱚᱱᱠᱟᱜᱮ ᱟᱭᱢᱟ ᱦᱚᱲ ᱜᱮ ᱚᱱᱟ ᱥᱟᱱᱛᱟᱞᱤ ᱯᱟᱹᱨᱥᱤ ᱛᱮ ᱚᱞ ᱯᱟᱲᱦᱟᱣ ᱨᱮ ᱫᱟᱣ ᱠᱚ ᱦᱟᱛᱟᱣ ᱡᱚᱝ
ᱮᱠᱫᱚᱢ ᱮᱠᱫᱚᱢ ᱛᱟᱦᱚᱞᱮ ᱜᱚᱢᱠᱮ ᱟᱵᱮᱱ ᱫᱚᱦᱟᱸᱜ ᱪᱮᱫ ᱡᱟᱱᱟᱢ ᱟᱲᱟᱝ ᱛᱮᱜᱮ ᱵᱮᱱ ᱟᱸᱜ ᱯᱟᱹᱨᱥᱤ ᱛᱮᱵᱮᱱ ᱚᱞ ᱯᱟᱲᱟᱜ ᱠᱟᱱᱟ?
ᱵᱟᱝᱜᱮ ᱟᱹᱞᱤᱧ ᱫᱚᱦᱟᱸᱜ ᱟᱵᱚᱣᱟᱜ ᱡᱟᱱᱟᱢ ᱯᱟᱹᱨᱥᱤ ᱛᱮᱜᱮ ᱞᱤᱧ ᱚᱞ ᱯᱟᱲᱦᱟᱜ ᱠᱟᱱᱟ᱾
ᱟᱪᱷᱟ ᱟᱹᱰᱤ ᱱᱚᱣᱟ ᱢᱟ ᱟᱹᱰᱤ ᱱᱟᱯᱟᱭ ᱠᱟᱛᱷᱟᱜ ᱜᱮ᱾
ᱦᱳᱭ ᱦᱳᱭ ᱟᱹᱞᱤᱧ ᱦᱚᱸ ᱚᱱᱠᱟᱜ ᱜᱮ ᱠᱟᱹᱴᱷᱤᱡ ᱠᱷᱚᱡ ᱫᱚ ᱦᱟᱸᱜ ᱵᱟᱝᱞᱤᱧ ᱯᱟᱲᱦᱟᱣ ᱫᱟᱲᱮ ᱠᱟᱱᱟ᱾
ᱟᱪᱷᱟ ᱟᱯᱮ ᱟᱛᱩ ᱠᱚᱨᱮᱱ ᱛᱤᱱᱟᱹᱜ ᱜᱟᱱ ᱯᱟᱹᱴᱷᱩᱣᱟᱹ ᱚᱱᱠᱟ ᱟᱵᱚᱣᱟᱜ ᱡᱟᱱᱟᱢ ᱟᱲᱟᱝ ᱛᱮᱠᱚ ᱚᱞ ᱯᱟᱲᱦᱟᱜ ᱠᱟᱱ ᱜᱮ
ᱦᱮᱸ ᱚᱱᱠᱟ ᱫᱚ ᱦᱟᱸᱜ ᱫᱚᱢᱮ ᱡᱟᱹᱥᱛᱤ ᱠᱟᱭ ᱛᱮᱫᱚ ᱵᱟᱹᱱᱩᱜ ᱠᱟᱜ ᱠᱚᱣᱟ ᱚᱱᱠᱟ ᱢᱚᱬᱮ ᱛᱩᱨᱩᱭ ᱦᱚᱲ ᱜᱟᱱ ᱫᱚ ᱦᱮᱱᱟᱜ ᱠᱟᱠᱚ ᱜᱮᱭᱟ
ᱟᱪᱷᱟ ᱟᱪᱷᱟ ᱛᱟᱦᱚᱞᱮ ᱦᱟᱸᱜ ᱢᱟᱱᱮ ᱟᱯᱮᱭᱟᱜ ᱟᱛᱩ ᱠᱚᱨᱮ ᱫᱚ ᱦᱟᱸᱜ ᱥᱟᱱᱛᱟᱞᱤ ᱢᱤᱰᱤᱭᱟᱢ ᱛᱮ ᱯᱟᱲᱦᱟᱣ ᱠᱚ ᱮᱛᱚᱦᱚᱵ ᱜᱚᱫ ᱟᱠᱟᱱᱟ ᱥᱮ ᱟᱹᱣᱨᱤ
ᱚᱱᱠᱟ ᱫᱚ ᱟᱹᱣᱨᱤ ᱧᱮᱞ ᱧᱟᱢᱚᱜᱼᱟ ᱛᱚ ᱦᱩᱭᱩᱜ ᱞᱟᱹᱜᱤᱫᱚᱜ ᱠᱟᱱᱟ ᱚᱱᱟᱜᱮ ᱞᱚᱜᱚᱱ ᱧᱚᱜ ᱦᱩᱭᱩᱜ ᱢᱟ ᱚᱥᱚᱞ